ᱦᱮᱞᱚᱣ ᱾
ᱦ
ᱦᱮᱸ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟᱧ ᱞᱟᱹᱭᱮᱜᱼᱟ ᱾
ᱵᱟᱝ ᱟᱸᱡᱚᱢᱚᱜ ᱠᱟᱱᱛᱮ ᱦᱮᱸ ᱟᱸᱡᱚᱢᱚᱜ ᱠᱟᱱᱟ ᱞᱟᱹᱭ ᱵᱤᱱ?
ᱦᱮᱸ ᱠᱤᱞᱭᱟᱨ ᱜᱮ ᱟᱸᱡᱚᱢᱚᱜ ᱠᱟᱱᱟ ᱥᱮ
ᱦᱮᱸ ᱞᱟᱹᱭ ᱫᱟᱞᱤᱧ ᱪᱮᱫ ᱦᱚᱸ ᱵᱟᱝᱜᱮ ᱾ ᱱᱤᱛᱚᱜ ᱫᱚ ᱚᱲᱟᱜ ᱠᱚᱨᱮ ᱜᱮ ᱾
ᱦᱮᱸ
ᱦᱮᱞᱳ
ᱟᱸᱡᱼᱼ ᱞᱟᱹᱭᱢᱮ?
ᱠᱟᱹᱢᱤ ᱫᱚᱦᱟᱸᱜ ᱱᱚᱜᱼᱚᱭ ᱱᱤᱛᱳᱜ ᱫᱚ ᱪᱮᱫ ᱜᱮ ᱵᱟᱱᱩᱜ-ᱟ᱾ ᱠᱟᱹᱢᱤ ᱫᱚ ᱪᱮᱫ ᱦᱚᱸ ᱵᱟᱝ ᱜᱮ ᱱᱚᱜᱼᱚᱭ ᱫᱚ ᱡᱟᱹᱯᱩᱫ ᱫᱟᱭ, ᱵᱟᱹᱫᱽ ᱠᱟᱹᱢᱤ ᱠᱚᱫᱚᱼᱼ ᱟᱹᱣᱨᱤᱜᱮ ᱛᱚᱞᱟᱦᱟᱴᱟᱜ ᱦᱮᱸ ᱡᱟᱹᱯᱩᱫ ᱫᱟᱭ ᱦᱚᱞᱟ ᱢᱟᱦᱫᱮᱨ ᱠᱷᱚᱱᱟᱜ᱾
ᱟᱪᱪᱷᱟ ᱟᱪᱪᱷᱟ ᱟᱪᱪᱷᱟ᱾ ᱱᱚᱛᱮᱼᱼ ᱱᱚᱛᱮ ᱦᱚᱸ ᱫᱚᱢᱮ ᱡᱟᱹᱯᱩᱫᱮᱜᱭᱟ ᱢᱟᱱᱮ ᱵᱟᱨᱥᱤᱧ ᱯᱮ ᱫᱤᱱ ᱜᱟᱱ ᱯᱟᱞᱮ ᱦᱩᱭᱩᱜ ᱠᱟᱱᱟ ᱫᱚᱢᱮ ᱜᱮ ᱼᱼ ᱞᱟᱹᱭ ᱞᱮᱠᱷᱟ ᱥᱮᱛᱟᱜ ᱟᱹᱭᱩᱵ ᱢᱟᱱᱮ ᱜᱚᱴᱟ ᱥᱤᱧ ᱜᱚᱴᱟ ᱧᱤᱫᱟᱹ ᱚᱱᱠᱟ ᱫᱟᱜ ᱮᱫᱟ᱾ ᱦᱮᱸ ᱚᱱᱛᱮ ᱦᱚᱸ ᱫᱚᱢᱮ ᱜᱮ ᱯᱟᱞᱮᱜ ᱾
ᱦᱮᱸ ᱱᱚᱛᱮ ᱦᱚᱸ ᱫᱚᱢᱮ ᱜᱮ ᱦᱚᱜᱼᱚᱭ ᱱᱤᱛᱚᱜ ᱫᱚ ᱦᱟᱸᱜ ᱠᱟᱹᱴᱤᱡ ᱼᱼ ᱵᱟᱭ ᱡᱟᱹᱲᱤᱭ ᱫᱟ ᱱᱤᱛᱚᱜ ᱫᱚ ᱯᱷᱟᱠᱟ ᱠᱟᱫᱟᱭ ᱾
ᱟᱪᱪᱷᱟ ᱟᱪᱪᱷᱟ᱾
ᱟᱨ ᱼᱼ
ᱱᱚᱛᱮ ᱦᱚᱸ ᱠᱟᱹᱴᱤᱡ ᱯᱷᱟᱸᱠᱟ ᱧᱚᱜ ᱟᱠᱟᱫᱟ ᱡᱟᱦᱟᱸ ᱛᱤᱱᱟᱹᱜ ᱨᱤᱢᱤᱞᱤ ᱤᱫᱤ ᱞᱮᱫ ᱛᱟᱦᱮᱸᱱ ᱦᱟᱱᱛᱮ ᱡᱟᱦᱟᱸ ᱥᱮᱫ ᱠᱷᱚᱡ ᱦᱤᱡᱩᱜ ᱠᱟᱱ ᱛᱟᱦᱮᱸᱱ ᱫᱟᱜ ᱼᱼ ᱛᱟᱨ ᱢᱤᱫᱥᱮᱜ ᱨᱮ ᱤᱫᱤ ᱞᱮᱫ ᱛᱟᱦᱮᱸ ᱚᱱᱛᱮ ᱠᱷᱚᱱ ᱟᱨ ᱢᱤᱫ ᱨᱤᱢᱤᱞᱮ ᱨᱩᱣᱟᱹᱲᱮᱜ ᱟᱱᱟ ᱾ ᱛᱟᱨ ᱵᱚᱞᱮ ᱫᱟᱜ ᱫᱟᱲᱮᱭᱟᱜ ᱫᱟᱭ ᱫᱟᱜ ᱪᱮᱫᱟᱜ ᱥᱮ ᱱᱚᱛᱮ ᱠᱷᱚᱱ ᱟᱨᱚᱭ ᱨᱤᱢᱤᱞ ᱞᱮ ᱨᱩᱣᱟᱹᱲᱮᱜᱼᱟ ᱥᱮ ᱾ ᱧᱩᱛᱜᱮ ᱮᱠᱫᱚᱢ ᱵᱩᱡᱷᱟᱹᱜ ᱠᱟᱱᱟ᱾ ᱛᱤᱱ ᱨᱮ ᱛᱤᱨᱮ ᱜᱮ ᱫᱟᱜ ᱢᱟᱱᱮ ᱟᱨᱚ ᱦᱮᱡ ᱫᱟᱲᱮᱭᱟᱜ ᱜᱮᱪᱚᱝ ᱦᱟᱸᱜ ᱾
ᱦᱮᱸ ᱼᱼ
ᱦᱮᱸ ᱼᱼ
ᱫᱟᱜ ᱡᱟᱹᱲᱤ ᱦᱩᱭᱩᱜ ᱜᱮᱭᱟ ᱾ ᱦ ᱪᱟᱥᱟ ᱠᱟᱹᱢᱤ ᱫᱚ ᱟᱯᱮ ᱥᱮᱫ ᱫᱚ ᱛᱤᱱᱟᱹᱜ ᱫᱷᱩᱨ ᱠᱮᱫᱟ ᱯᱮ,
ᱪᱟᱥᱵᱟᱥ ᱠᱟᱹᱢᱤ ᱠᱚᱫᱚ ᱱᱮᱛ ᱢᱟᱞᱮ ᱪᱷᱩᱴᱟᱹᱣ ᱠᱟᱱᱟ ᱦᱟᱸᱜ ᱦᱮᱥᱮ ᱾ ᱱᱮ ᱛᱟᱯᱚᱨ ᱥᱮᱨᱢᱟ ᱡᱟᱹᱲᱤ ᱠᱚᱛᱮ ᱫᱟᱜ ᱢᱟᱱᱮ ᱵᱟᱹᱫᱽ ᱠᱚᱨᱮ ᱯᱮᱨᱮᱡ ᱮᱜᱮ ᱾ ᱛᱚ ᱤᱱᱟᱹ ᱠᱚᱛᱮ ᱜᱮ ᱜᱟᱱᱚᱜᱼᱟ ᱱᱟᱜ ᱛᱚ ᱚᱠᱚᱭ ᱠᱚᱣᱟᱜ ᱼᱼ ᱛᱚᱞᱟ ᱠᱚ ᱢᱟᱨᱟᱝ ᱠᱟᱱᱟ ᱩᱱᱠᱩ ᱠᱚᱫᱚ ᱠᱚ ᱨᱚᱦᱚᱭ ᱤᱫᱤ ᱜᱚᱫᱮᱼᱟ ᱱᱟᱜ ᱦᱮᱸ ᱥᱮ᱾ ᱞᱟᱜᱟᱣ ᱤᱫᱤ ᱟᱠᱚ ᱵᱟᱹᱫᱽ ᱠᱚᱨᱮ ᱟᱨ ᱡᱟᱦᱟᱸ ᱛᱤᱱᱟᱹᱜ ᱠᱟᱲᱟᱱ ᱠᱚ ᱜᱟᱱ ᱠᱟᱱᱟ ᱩᱱᱠᱩᱼᱼ ᱟᱠᱚ ᱦᱚᱸᱠᱚ ᱠᱟᱲᱟᱱ ᱤᱫᱤᱜᱼᱟ ᱦᱟᱸᱜ ᱢᱟᱨᱟᱝ ᱢᱟᱨᱟᱝ ᱠᱟᱱ ᱜᱮᱭᱟ ᱟᱹᱰᱤ ᱞᱟᱦᱟ ᱨᱮᱠᱚ ᱤᱭᱟᱹ ᱟᱠᱟᱫ ᱥᱮ ᱨᱟᱡᱟ ᱥᱟᱞᱟᱜ ᱢᱟᱲᱟᱝ ᱨᱮ ᱱᱚᱛᱮ ᱫᱚ ᱾
ᱟᱪᱪᱷᱟ ᱾
ᱦᱮᱸ ᱼᱼ
ᱟᱪᱪᱷᱟ ᱟᱯᱮ ᱥᱮᱫ ᱫᱚ ᱨᱚᱡᱚ ᱫᱚᱯᱮ ᱢᱟᱱᱟᱭᱤ ᱜᱮᱭᱟ?
ᱦᱮᱸ ᱢᱟᱱᱟᱣ ᱜᱮᱭᱟᱞᱮ ᱱᱚᱛᱮ ᱫᱚ ᱾ ᱟᱨ ᱨᱚᱡᱚ ᱦᱚᱸ ᱥᱟᱠᱨᱟᱛ ᱦᱚᱸ ᱥᱚᱨᱦᱟᱭ ᱦᱚᱸ ᱦᱮᱸ ᱾
ᱦᱮᱸ ᱟᱨ ᱟᱢᱵᱟᱵᱚᱛᱤ ᱫᱚᱯᱮ ᱢᱟᱱᱟᱣᱟ ᱥᱮ ᱵᱟᱝ ᱛᱟᱞᱮ?
ᱯᱪ
ᱟᱞᱮ ᱥᱮᱫ ᱫᱚ ᱦᱟᱸᱜ ᱟᱞᱮ ᱥᱮᱫ ᱫᱚ ᱦᱟᱜ ᱵᱟᱱᱟᱨ ᱜᱮ ᱼᱼ ᱟᱯᱮᱥᱮᱜᱼᱼ
ᱟᱢᱵᱟᱵᱚᱛᱤ ᱫᱚ ᱱᱟᱜ ᱵᱟᱞᱤᱧ ᱵᱩᱡᱷᱟᱹᱣ ᱮᱫᱟ ᱾
ᱢᱟᱱᱮ ᱚᱭ ᱨᱚᱡᱚ ᱞᱮᱠᱟᱱ ᱡᱤᱱᱤᱥ ᱠᱟᱱ ᱜᱮᱭᱟ ᱱᱚᱣᱟ ᱦᱚᱸ ᱾ ᱨᱚᱡᱚ ᱞᱮᱠᱟ ᱜᱮ ᱱᱚᱣᱟ ᱦᱚᱸ ᱯᱤᱴᱷᱟᱹᱭᱟᱠᱚ ᱾ ᱦ
ᱮᱸ ᱟᱢᱵᱟᱵᱚᱛᱤ ᱢᱟᱱᱮ ᱵᱟᱹᱞᱤᱧ ᱜᱟᱱ ᱦᱟᱸᱜ, ᱚᱠᱟ ᱡᱚᱠᱷᱟᱜ ᱠᱚ ᱢᱟᱱᱟᱣᱟ ᱚᱱᱟ ᱫᱚ ᱢᱟᱥᱮ ᱞᱟᱹᱭᱵᱮᱱ ᱟᱹᱞᱤᱧ ᱠᱟᱹᱴᱤᱡ ᱵᱟᱹᱞᱤᱧ ᱵᱩᱡᱷᱟᱹᱣ ᱫᱟᱲᱮᱭᱟᱫᱟ?
ᱢᱟᱱᱮ ᱟᱥᱟᱲ ᱨᱮᱭᱟᱜ ᱟᱹᱰᱤ ᱫᱤᱱ ᱥᱮ ᱦᱟᱸᱜ ᱥᱟᱰᱤ ᱫᱚᱠᱚ ᱢᱟᱱᱟᱣᱟ ᱟᱞᱤᱧ ᱦᱚᱸ ᱚᱱᱠᱟ ᱯᱷᱳᱱ ᱥᱟᱦᱤᱡ ᱫᱚ ᱦᱟᱸᱜ ᱵᱟᱞᱤᱧ ᱵᱟᱲᱟᱭᱟ᱾ ᱟᱞᱮ ᱥᱮᱫ ᱦᱚᱸ ᱵᱟᱱᱟᱨ ᱜᱮᱠᱚ ᱢᱟᱱᱟᱣᱟ ᱟᱞᱮ ᱥᱮᱜ ᱵᱟᱝᱜᱮ ᱜᱚᱢᱦᱟ ᱫᱚ ᱵᱟᱝᱜᱮ ᱱᱚᱣᱟ ᱫᱚ
ᱜᱚᱢᱦᱟ ᱫᱚ ᱚᱱᱟ ᱫᱚ ᱟᱞᱟᱫᱟ ᱜᱮᱭᱟ᱾
ᱜᱚᱢᱦᱟ ᱫᱚ ᱟᱞᱫᱟ ᱜᱮᱭᱟ, ᱱᱟᱦᱟᱜ ᱟᱢᱵᱟᱵᱚᱛᱤ ᱫᱚ ᱦᱟᱸᱜ ᱤᱭᱟᱹ ᱨᱚᱡᱚᱥ᱾ ᱞᱮᱠᱟᱱ ᱡᱤᱱᱤᱥ ᱠᱟᱱ ᱜᱮᱭᱟ ᱟᱫᱚ, ᱠᱷᱟᱱᱴᱟᱲ ᱠᱚ ᱯᱤᱴᱷᱟᱹᱭ ᱜᱮᱭᱟ᱾ ᱠᱤᱝ ᱡᱚᱢ ᱢᱟᱠᱚ ᱟᱢᱵᱟᱵᱚᱛᱤ ᱨᱮᱫᱚ᱾
ᱟᱪᱪᱷᱟ, ᱟᱪᱪᱷᱟ ᱟᱪᱪᱷᱟ, ᱦᱮᱸ ᱪᱚ ᱱᱚᱛ ᱱᱚᱛᱮ ᱫᱚ ᱵᱟᱠᱚ ᱢᱟᱱᱟᱣᱟ ᱪᱮᱫ ᱪᱚᱝ ᱯᱟᱞᱮ ᱵᱟᱞᱤᱧ ᱵᱩᱡᱷᱟᱹᱜ ᱠᱟᱱᱟ ᱪᱮᱜ ᱠᱚᱠᱚ ᱢᱟᱱᱟᱣᱟ ᱱᱟᱜ ᱦᱮᱸ ᱥᱮ? ᱛᱚ ᱱᱚᱛᱮ ᱫᱚ ᱯᱟᱞᱮ ᱵᱟᱞᱤᱧ ᱟᱸᱡᱚᱢ ᱵᱟᱲᱟ ᱜᱚᱫ ᱠᱟᱜ ᱵᱟᱠᱚ ᱢᱟᱱᱟᱣᱱᱟᱜ ᱡᱟᱦᱟᱸ ᱛᱤᱱᱟᱹᱜ ᱞᱤᱧ ᱧᱮᱞ ᱠᱟᱜᱼᱟ ᱱᱚᱛᱮ ᱢᱟ ᱥᱟᱠᱨᱟᱛ ᱠᱷᱚᱱ ᱮᱦᱚᱵ ᱟᱛᱮᱱ ᱨᱚᱡᱚ᱾ ᱜᱚᱢᱦᱟ ᱥᱚᱨᱦᱟᱭ ᱢᱟᱜᱽ ᱢᱚᱬᱮ ᱵᱟᱦᱟ ᱤᱱᱟᱹᱜ ᱜᱮᱠᱚ ᱢᱟᱱᱟᱣᱟ ᱱᱚᱛᱮ ᱢᱟ᱾
ᱦᱮᱸ, ᱞᱟᱹᱭ ᱫᱟᱞᱤᱧ ᱡᱮ ᱟᱞᱮᱥᱮᱫ
ᱦᱮᱸ,
ᱟᱢᱵᱟᱵᱚᱛᱤ ᱫᱚ ᱩᱱᱟᱹᱜ ᱫᱚ ᱵᱟᱠᱚ ᱢᱟᱱᱟᱣ ᱜᱮᱭᱟ ᱨᱚᱡᱚ ᱜᱮ ᱦᱟᱸᱜ ᱡᱟᱹᱥᱛᱤ ᱫᱚᱠᱚ ᱢᱟᱱᱟᱣ ᱜᱮᱭᱟ᱾ ᱟᱫᱚ ᱜᱟᱛᱮ ᱠᱚ,
ᱦᱮᱸ,
ᱢᱮᱱᱟᱜ ᱟᱠᱟᱫ ᱠᱚᱣᱟ ᱩᱱᱠᱩ ᱠᱚᱴᱷᱮᱡ ᱞᱤᱧ ᱟᱸᱡᱚᱢ ᱠᱟᱜᱼᱟ ᱡᱮ ᱟᱢᱵᱟᱵᱚᱛᱤ ᱫᱚ, ᱚ ᱫᱚ ᱠᱷᱚᱴᱟᱲ ᱠᱚ ᱡᱚᱢᱟ ᱟᱨ ᱥᱚᱵᱡᱤ ᱠᱚ, ᱡᱟᱦᱟᱱᱟᱜ ᱥᱚᱵᱽᱡᱤ ᱠᱚ ᱚᱱᱟ ᱠᱚ ᱟᱲᱟᱜ ᱥᱟᱠᱟ
ᱟᱪᱪᱷᱟ ᱟᱪᱪᱷᱟ,
ᱡᱚᱢ ᱜᱮᱭᱟ ᱠᱚ ᱚᱱᱟᱛᱮᱞᱤ ᱠᱩᱞᱤ ᱠᱮᱫ ᱵᱤᱱᱟ ᱡᱮ ᱟᱞᱮ ᱥᱮᱫ ᱦᱚᱸ ᱡᱩᱫᱤ ᱟᱢᱵᱟᱵᱚᱛᱤ ᱠᱚ ᱢᱟᱱᱟᱣ ᱠᱷᱟᱱ?
ᱵᱟᱝᱜᱮ ᱱᱚᱛᱮ ᱵᱟᱠᱚ ᱢᱟᱱᱟᱣᱟ᱾ ᱯᱟᱞᱮᱫ, ᱦᱮᱸᱥᱮ ᱟᱹᱞᱤᱧ ᱢᱟ ᱵᱟᱹᱞᱤᱧ ᱵᱟᱲᱟᱭ ᱜᱚᱫ ᱠᱟᱜ-ᱟ᱾ ᱯᱟᱞᱮᱜ ᱠᱚ ᱢᱟᱱᱟᱣ ᱜᱮᱪᱚᱝ ᱱᱟᱜ ᱦᱮᱸ ᱥᱮ ᱟᱫᱚ ᱚᱠᱟ ᱡᱚᱠᱷᱟᱡ ᱪᱚᱠᱚ ᱢᱟᱱᱟᱣᱟ ᱱᱟᱜ ᱚᱱᱟ ᱦᱚᱸ ᱵᱟᱹᱞᱤᱧ ᱵᱟᱲᱟᱭᱟ ᱡᱩᱫᱤᱵᱤᱱ ᱞᱟᱹᱭ ᱫᱟᱲᱮᱭᱟᱜ, ᱮᱠᱷᱟᱱ ᱚᱱᱟ ᱦᱩᱱᱟᱹᱜ ᱮᱱᱠᱟᱱ ᱫᱚᱞᱤᱧ ᱴᱷᱤᱠᱟᱹ ᱫᱟᱲᱮᱭᱟᱜ ᱠᱮ ᱜᱮᱭᱟ ᱦᱩᱱᱟᱹᱝ ᱥᱮ ᱵᱟᱝ ᱚᱱᱟ ᱥᱚᱢᱚᱭ ᱠᱚ ᱢᱟᱱᱟᱣᱟ᱾
ᱦᱳᱭ ᱟᱥᱟᱲ ᱨᱮᱭᱟᱜ, ᱟᱴ ᱫᱤᱱ ᱨᱮᱥᱮ ᱥᱟᱛ ᱫᱤᱱ ᱨᱮᱠᱚ ᱢᱟᱱᱟᱣᱟ ᱦᱟᱸᱜ ᱟᱹᱞᱤᱧ ᱦᱚᱸ ᱴᱷᱤᱠ ᱵᱩᱴᱟᱹ ᱥᱟᱺᱦᱤᱡ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ᱾
ᱟᱪᱪᱷᱟ ᱟᱪᱪᱷᱟ,
ᱟᱹᱞᱤᱧ ᱦᱚᱸ ᱜᱟᱛᱮ ᱠᱚᱴᱷᱮᱱᱡ ᱞᱤᱧ ᱟᱸᱡᱚᱢ ᱠᱟᱼᱟ, ᱟᱞᱮ ᱥᱮᱫ ᱦᱚᱸ ᱩᱱᱟᱹᱜ ᱫᱚ ᱵᱟᱠᱚ ᱢᱟᱱᱟᱣᱟ ᱟᱢᱵᱟᱵᱩᱛᱤ ᱫᱚ᱾
ᱟᱪᱪᱷᱟ ᱟᱯᱮ ᱢᱟ ᱵᱮᱝᱜᱚᱞ ᱫᱤᱥᱚᱢ ᱜᱮᱥᱮ? ᱦᱮᱞᱳ?
ᱦᱮᱸ ᱞᱟᱹᱭᱫᱟᱹᱧ ᱟᱞᱮ ᱦᱚᱸ ᱵᱮᱝᱜᱚᱞ ᱫᱤᱥᱚᱢ ᱜᱮ᱾
ᱦᱮᱸ ᱟᱞᱮ ᱫᱚ ᱵᱟᱝᱟ ᱱᱟᱜ ᱵᱮᱝᱜᱚᱞ ᱫᱤᱥᱚᱢ ᱫᱚ ᱱᱟᱜ ᱟᱞᱮ ᱫᱚ ᱩᱲᱤᱥᱥᱟ ᱞᱮ ᱯᱟᱲᱟᱜ ᱠᱟᱱᱟ ᱥᱮ ᱮᱱᱠᱷᱟᱱ ᱵᱟᱹᱞᱤᱧ ᱵᱟᱲᱟᱭ ᱜᱚᱫ ᱠᱟᱱᱟ ᱱᱚᱛᱮ ᱵᱟᱠᱚ ᱢᱟᱱᱟᱣ ᱜᱚᱫᱟ᱾
ᱦᱮᱸ, ᱦᱳᱭ ᱢᱟᱱᱮ ᱟᱞᱮ ᱫᱚ ᱩᱲᱤᱥᱥᱟ ᱦᱚᱸ, ᱥᱩᱨ ᱟᱨ ᱵᱮᱝᱜᱚᱞ ᱦᱚᱸ ᱥᱩᱨ ᱢᱟᱱᱮ ᱚᱞ ᱫᱚ ᱦᱟᱸᱜ ᱵᱮᱝᱜᱚᱞ ᱜᱮᱞᱮ ᱞᱟᱹᱭᱚᱜᱼᱟ᱾
ᱟᱪᱪᱷᱟ ᱰᱤᱥᱴᱤᱠ ᱫᱚ ᱱᱟᱜ ᱚᱠᱟ ᱠᱟᱱᱟ ᱛᱟᱯᱮ ᱞᱟᱹᱭ ᱞᱮᱠᱟ ᱫᱚ,
ᱟᱞᱮ ᱰᱤᱥᱴᱤᱠ ᱫᱚ ᱦᱟᱸᱜ ᱡᱷᱟᱨ
ᱟᱪᱪᱷᱟ, ᱢᱟᱱᱮ ᱩᱲᱤᱥᱥᱟ ᱟᱞᱮ ᱱᱚᱛᱮ ᱠᱚᱫᱚ ᱵᱤᱱ ᱧᱮᱞ ᱵᱟᱲᱟ ᱠᱟᱜ-ᱟ᱾
ᱦᱮᱸ ᱪᱮᱫᱟᱜ ᱵᱟᱝ ᱚᱸᱰᱮ ᱨᱮᱜᱮ ᱢᱟᱱᱮ ᱦᱮᱸ ᱩᱲᱤᱥᱟ ᱞᱤᱧ ᱪᱟᱞᱟᱣ ᱟᱠᱟᱱᱟ ᱧᱮᱞ ᱦᱚᱞᱤᱧ ᱧᱮᱞ ᱟᱠᱟᱫᱟ ᱨᱚᱛᱷ ᱠᱚᱞᱤᱧ ᱪᱟᱞᱟᱣ ᱟᱠᱟᱱᱟ᱾
ᱦᱮᱸ ᱵᱟᱨᱤᱯᱟᱫᱟ ᱥᱮ ᱨᱟᱭᱨᱚᱝᱯᱩᱨ ᱵᱮᱱ ᱦᱮᱡ ᱟᱠᱟᱱᱟ ᱥᱮ ᱦᱟᱱᱛᱮ ᱟᱨᱦᱚᱸ ᱢᱟᱨᱟᱝ ᱢᱟᱨᱟᱝ ᱠᱚ ᱵᱮᱱ ᱧᱮᱞ ᱟᱠᱟᱜᱼᱟ᱾
ᱢᱟᱨᱟᱝ ᱢᱟᱨᱟᱝ ᱟᱜ ᱫᱚ ᱵᱟᱝ ᱜᱮ ᱵᱟᱨᱤᱯᱟᱫᱟ ᱨᱮᱜᱮ ᱞᱤᱧ ᱪᱟᱞᱟᱣ ᱟᱠᱟᱱ ᱛᱟᱦᱮᱸᱫ ᱢᱤᱫ ᱤᱧ ᱢᱤᱫ ᱡᱚᱠᱷᱟᱜ ᱢᱟᱱᱮ ᱟᱹᱞᱤᱧ ᱫᱤᱱ ᱜᱮ ᱦᱩᱭ ᱧᱚᱜ ᱮᱱ ᱜᱮᱭᱟ᱾
ᱦᱮᱸ ᱢᱟᱱᱮ ᱯᱟᱨᱚᱢᱮᱱ ᱮ ᱫᱩ ᱦᱟᱡᱟᱨ ᱯᱟᱪᱤᱥ ᱨᱮ ᱯᱟᱞᱮᱜ ᱦᱟᱸᱜ
ᱫᱩᱦᱟᱡᱟᱨ ᱯᱚᱪᱤᱥ ᱥᱮᱫ ᱫᱚ ᱵᱟᱝᱼᱟ ᱳᱭ ᱦᱩᱭ ᱜᱚᱫᱚᱜᱼᱟ ᱫᱩ ᱦᱟᱡᱟᱨ ᱵᱟᱭᱤᱥ ᱮᱠᱩᱥ ᱞᱚᱠᱰᱟᱣᱩᱱ ᱞᱚᱠᱰᱟᱣᱩᱱ ᱧᱮᱞ ᱦᱳᱭ
ᱟᱪᱪᱷᱟ ᱟᱪᱪᱷᱟ ᱛᱚᱵᱮ ᱢᱟ ᱩᱲᱤᱥᱟ ᱫᱤᱥᱚᱢ ᱢᱟᱵᱤᱱ ᱧᱮᱞ ᱤᱫᱤᱭᱠᱟᱫ ᱛᱚᱵᱮ ᱵᱟᱝ
ᱦᱮᱸ ᱩᱲᱤᱥᱟ ᱡᱟᱯᱟᱜ ᱨᱮᱱ ᱜᱮ ᱠᱟᱱᱟ ᱞᱤᱧ ᱪᱮᱫᱟᱜ ᱩᱲᱤᱥᱟ ᱵᱟᱞᱤᱧ ᱧᱮᱞ ᱟᱹᱜᱩᱭᱟ᱾ ᱩᱲᱤᱥᱟ ᱨᱮ ᱡᱷᱚᱛᱚ ᱠᱤᱪᱷᱩ ᱛᱟᱞᱮ
ᱦᱳᱭ ᱛᱚ ᱟᱪᱪᱷᱟ ᱱᱚᱛᱮ ᱤᱭᱟᱹ ᱨᱟᱭᱨᱚᱝᱯᱩᱨ ᱥᱩᱨ ᱫᱚ ᱱᱚᱛᱮ ᱯᱮ ᱟᱸᱡᱚᱢ ᱵᱟᱲᱟ ᱟᱠᱟᱫᱟ᱾
ᱦᱮᱸ ᱨᱟᱭᱨᱚᱝᱯᱩᱨ ᱟᱸᱡᱚᱢ ᱟᱠᱟᱫ ᱞᱤᱧ ᱵᱟᱞᱮᱥᱥᱚᱨ ᱵᱷᱩᱵᱱᱮᱥᱥᱚᱨ ᱚᱱᱛᱮ
ᱦᱮᱸᱻᱦᱮᱸᱻ
ᱪᱮᱫ ᱵᱤᱱ ᱞᱟᱹᱭᱫᱟ
ᱮᱸ ᱱᱚᱸᱲᱮ ᱯᱚᱸᱰᱤᱛ ᱨᱚᱜᱷᱩᱱᱟᱛᱷ ᱢᱩᱨᱢᱩᱣᱟᱜ ᱱᱚᱸᱲᱮ ᱰᱟᱸᱰᱵᱩᱥ ᱨᱮ ᱦᱟᱸᱜ ᱱᱚᱸᱲᱮ ᱰᱟᱦᱟᱨᱰᱤᱦ ᱚᱸᱰᱮ ᱠᱚ ᱢᱟᱱᱟᱣ ᱫᱚ ᱚᱸᱰᱮ ᱠᱚᱫᱚ ᱵᱤᱱ ᱧᱮᱞ ᱵᱟᱲᱟ ᱟᱠᱟᱫ ᱯᱟᱞᱮ ᱥᱮ ᱵᱟᱹᱵᱤᱱ ᱧᱮᱞ ᱟᱠᱟᱫᱼᱟ᱾
ᱚᱸᱰᱮ ᱫᱚ ᱱᱚᱝᱠᱟ ᱵᱟᱹᱞᱤᱧ ᱧᱮᱞ ᱟᱠᱟᱫᱟ ᱪᱤᱠᱤᱱᱛᱮ ᱪᱟᱞᱟᱣ ᱨᱮᱱᱟᱜ ᱤᱪᱪᱷᱟᱹ ᱫᱚ ᱟᱹᱰᱤ ᱡᱳᱨ ᱢᱮᱱᱟᱜ ᱛᱟᱹᱞᱤᱧᱟ ᱢᱟᱱᱮ ᱟᱹᱰᱤ ᱫᱤᱱ ᱛᱚᱠᱷᱚᱱ ᱜᱮ ᱟᱞᱮ ᱦᱚᱸ ᱡᱚᱠᱷᱚᱱ ᱯᱟᱲᱦᱟᱜ ᱛᱟᱦᱮᱱ ᱞᱮ ᱤᱥᱠᱩᱞ ᱠᱚᱨᱮ ᱛᱚᱠᱷᱚᱱ ᱫᱚ ᱞᱟᱹᱭ ᱵᱟᱲᱟ ᱠᱟᱜᱼᱟ ᱠᱚ ᱡᱮ ᱯᱚᱸᱰᱤᱛ ᱨᱚᱜᱷᱩᱱᱟᱛᱷ ᱢᱩᱨᱢᱩ ᱣᱟᱜ ᱡᱟᱱᱟᱢ ᱟᱛᱳ ᱵᱚᱱ ᱪᱟᱞᱟᱣ ᱦᱤᱡᱩᱜᱼᱟ ᱟᱨ ᱠᱤᱱᱛᱩ ᱩᱱ ᱠᱷᱚᱱᱟᱜ ᱜᱮ ᱟᱫᱚ ᱵᱟᱠᱚ ᱤᱫᱤ ᱠᱟᱜ ᱞᱮᱭᱟ ᱪᱟᱞᱟᱣ ᱨᱮᱭᱟᱜ ᱤᱪᱪᱷᱟᱹ ᱫᱚ ᱫᱚᱢᱮ ᱢᱮᱱᱟᱜ ᱜᱮᱭᱟ
ᱟᱪᱪᱷᱟ ᱟᱪᱪᱷᱟ ᱟᱞᱮ ᱫᱚ ᱦᱟᱸᱜ ᱥᱩᱨᱩᱜ ᱟᱞᱮ ᱚᱸᱰᱮ ᱠᱷᱚᱱ ᱫᱚ ᱱᱷᱟᱜ ᱤᱱᱟᱹ ᱛᱤᱱ ᱪᱟᱨ ᱠᱤᱞᱳᱢᱤᱴᱟᱨ ᱜᱟᱱ ᱜᱮ ᱱᱟᱦᱟᱜ ᱞᱮ ᱦᱩᱭᱩᱜᱼᱟ᱾ ᱱᱚᱸᱰᱮ ᱠᱷᱚᱱ ᱫᱚ ᱛᱟᱲᱟᱢ ᱛᱮᱜᱮ ᱞᱮ ᱦᱤᱡᱩᱜ ᱥᱮᱱᱚᱜᱼᱟ ᱞᱟᱹᱭ ᱞᱮᱠᱷᱟᱡ ᱫᱚ ᱚᱱᱟ ᱯᱨᱳᱜᱨᱟᱢ ᱦᱩᱭᱩᱜ ᱫᱚ ᱱᱚᱜᱼᱚᱭ ᱡᱮ ᱡᱟᱱᱟᱢ ᱫᱤᱱ ᱵᱚᱱ ᱢᱟᱱᱟᱣ ᱛᱟᱭᱟ ᱱᱷᱟᱜ ᱩᱱᱟ ᱦᱤᱞᱚᱜ ᱚᱱᱟ ᱠᱩᱱᱟᱹᱢᱤ ᱫᱤᱱ ᱠᱚᱨᱮ ᱫᱚ ᱟᱞᱮ ᱫᱚᱞᱮ ᱥᱮᱱ ᱢᱟᱱᱮ ᱦᱤᱡᱩᱜ ᱥᱮᱱᱚᱜ ᱟᱞᱮ ᱛᱟᱲᱟᱢ ᱛᱮᱜᱮ ᱚᱸᱰᱮ ᱠᱷᱚᱱ ᱟᱹᱛᱩ ᱠᱷᱚᱱ ᱫᱚ ᱞᱟᱹᱭ ᱞᱮᱠᱷᱟᱱ ᱫᱚ ᱥᱩᱨ ᱥᱩᱯᱩᱨ ᱜᱮ
ᱥᱩᱨ ᱜᱮᱭᱟ ᱛᱟᱦᱞᱮ ᱵᱟᱝ ᱟᱞᱮ ᱦᱚᱸ ᱪᱮᱥᱴᱟᱭᱟᱞᱮ ᱪᱟᱞᱟᱜ ᱞᱟᱹᱜᱤᱫ
ᱱᱤᱭᱟᱺᱛᱤ ᱱᱤᱭᱟᱺᱛᱤ ᱧᱮᱞ ᱤᱫᱤ ᱯᱮ ᱤᱱᱟᱹ ᱜᱮ ᱢᱟᱨᱟᱝ ᱠᱟᱛᱷᱟ ᱟᱥ ᱧᱮᱞ ᱤᱫᱤ ᱠᱟᱜ
ᱦᱮᱸ᱾ ᱩᱱᱤ ᱩᱱᱤ ᱫᱚ ᱪᱮᱫ ᱠᱚ ᱞᱟᱹᱭᱟ ᱡᱮᱦᱮᱛᱩ ᱥᱟᱱᱛᱟᱲᱤ ᱥᱟᱱᱛᱟᱲᱤ ᱨᱤᱱᱤᱡ ᱜᱩᱨᱩ ᱜᱚᱝᱠᱮ ᱦᱳᱭ ᱦᱮᱸ ᱦᱮᱸ ᱛᱚ ᱟᱹᱞᱤᱧ ᱫᱚ ᱦᱟᱸᱜ ᱱᱤᱛᱚᱜ ᱫᱚ ᱚᱞᱪᱤᱠᱤ ᱛᱮᱜᱮ ᱞᱤᱧ ᱯᱟᱲᱦᱟᱜ ᱠᱟᱱᱟ ᱯᱟᱲᱦᱟᱣ ᱫᱚ
ᱚᱞᱪᱤᱠᱤ ᱛᱮᱜᱮ ᱵᱤᱱ ᱯᱟᱲᱦᱟᱜ ᱠᱟᱱᱟ ᱦᱮᱸᱻᱦᱮᱸᱻ ᱵᱷᱟᱹᱜᱤ ᱜᱮ
ᱪᱤᱠᱤ ᱛᱮ ᱯᱟᱲᱦᱟᱣ ᱠᱟᱛᱮ ᱡᱩᱫᱤ ᱩᱱᱤᱭᱟᱜ ᱡᱟᱱᱟᱢ ᱟᱹᱛᱩ ᱵᱟᱵᱚᱱ ᱧᱮᱞ ᱟᱹᱜᱩᱭᱟ᱾
ᱱᱤᱭᱟᱹᱛᱤᱧ ᱞᱟᱹᱭᱟᱹᱜ ᱡᱮ ᱵᱟᱝ ᱞᱟᱹᱭ ᱫᱚᱦᱚ ᱟᱯᱮ ᱠᱟᱹᱱᱟᱹᱧ ᱠᱤ ᱦᱤᱡᱩᱜ ᱯᱮ ᱧᱮᱞ ᱤᱫᱤ ᱯᱮ ᱢᱤᱫ ᱫᱷᱟᱹᱣ ᱜᱟᱱ ᱪᱮᱫ ᱞᱮᱠᱟ ᱵᱩᱡᱷᱟᱹᱜ ᱠᱟᱱᱟ ᱱᱚᱛᱮ ᱱᱟᱜ ᱟᱹᱛᱩ ᱫᱤᱥᱚᱢ ᱠᱚ ᱯᱮ ᱧᱮᱞ ᱤᱫᱤ ᱛᱚᱨᱟᱭᱟ ᱱᱚᱛᱮ ᱡᱟᱱᱟᱢ ᱢᱟᱦᱟ ᱠᱚᱛᱟᱭ ᱯᱮ ᱢᱟᱱᱟᱣ ᱤᱫᱤ ᱛᱚᱨᱟᱭᱟ ᱦᱮᱸ ᱥᱮ
ᱦᱮᱸᱻᱦᱮᱸᱻ
ᱦᱮᱸ᱾
ᱦᱚᱲ ᱱᱚᱝᱠᱟ ᱫᱤᱱ ᱨᱮᱦᱚᱸ ᱠᱚ ᱦᱤᱡᱩᱜᱼᱟ ᱱᱚᱝᱠᱟ ᱠᱷᱟᱹᱞᱤ ᱫᱤᱱ ᱨᱮᱦᱚᱸ ᱟᱸ ᱜᱚᱴ ᱵᱟᱲᱟ ᱟᱛᱮᱱ ᱠᱚ ᱪᱟᱞᱟᱜ ᱜᱮᱭᱟ ᱛᱚ ᱡᱟᱦᱟᱸ ᱫᱤᱱ ᱨᱮ ᱦᱮᱡ ᱦᱚᱸ ᱜᱟᱱᱚᱜ ᱜᱮᱭᱟ ᱛᱤᱱ ᱚᱱᱟ ᱡᱟᱱᱟᱢ ᱢᱟᱦᱟ ᱨᱮᱫᱚ ᱡᱟᱭᱜᱟ ᱴᱤᱜ ᱠᱚ ᱵᱷᱤᱲ ᱧᱚᱜᱚᱜᱼᱟ ᱥᱮ ᱤᱱᱟᱹᱜᱮ, ᱵᱟᱠᱷᱟᱱ ᱱᱚᱝᱠᱟ ᱟᱝᱠᱷᱟ ᱮᱢ ᱮᱢᱱᱤ ᱫᱤᱱ ᱨᱮᱦᱚᱸ ᱠᱚ ᱦᱤᱡᱩᱜ ᱜᱮᱭᱟ ᱦᱚᱲ ᱦᱚᱸ
ᱩᱸ, ᱦᱳᱭ ᱜᱟᱛᱮ ᱠᱚᱦᱚᱸ ᱠᱚ ᱪᱟᱞᱟᱣ ᱵᱟᱲᱟ ᱟᱠᱟᱱ ᱛᱟᱞᱮᱭᱟ ᱠᱤᱱᱛᱩ ᱟᱹᱞᱤᱧ ᱫᱚ ᱵᱟᱹᱞᱤᱧ ᱪᱟᱞᱟᱣ ᱟᱠᱟᱱᱟ, ᱞᱟᱹᱭᱟᱠᱚ ᱪᱮᱛᱟ ᱵᱟᱵᱟᱱ ᱜᱷᱟᱴᱤ ᱯᱟᱨᱚᱢ ᱠᱟᱛᱮᱜ, ᱧᱟᱢ ᱪᱟᱞᱟᱣ ᱦᱩᱭᱩᱜᱼᱟ ᱩᱱᱠᱩᱣᱟᱜ ᱟᱹᱛᱩ ᱫᱤᱥᱚᱢ ᱧᱟᱢᱚᱜᱼᱟ,
ᱦᱮᱸ ᱦᱮᱸ ᱵᱟᱵᱚᱱ ᱜᱟᱹᱰᱤ ᱯᱟᱨᱚᱢ ᱦᱩᱭᱩᱜ ᱜᱮᱭᱟ ᱚᱱᱟ ᱫᱚ ᱵᱟᱵᱚᱱ ᱜᱟᱹᱰᱤ ᱠᱷᱚᱱ ᱢᱚᱴᱟᱢᱩᱴᱤ ᱥᱟᱴ ᱠᱤᱞᱳᱢᱤᱴᱟᱨ ᱜᱟᱱ ᱦᱩᱭᱩᱜᱼᱟ ᱵᱚᱞᱮ ᱱᱚᱛᱮ ᱱᱟᱦᱟᱜ,
ᱦᱩᱸ ᱵᱟᱵᱚᱱ ᱜᱷᱟᱴᱤ ᱫᱚ ᱛᱤᱱᱟᱹᱜ ᱵᱟᱦᱟᱱᱱᱚᱴᱤ ᱜᱷᱟᱴᱤ ᱢᱮᱱᱟᱜ ᱥᱮ ᱪᱮᱫ,
ᱦᱮᱸ ᱦᱮᱸ ᱛᱟᱦᱮᱸ ᱠᱟᱱᱟ ᱢᱟᱲᱟᱝ ᱫᱚ ᱱᱮᱛᱟᱨ ᱫᱚᱠᱚ ᱥᱤᱫᱟᱹ ᱤᱫᱤ ᱠᱮᱫᱼᱟ ᱨᱟᱥᱛᱟ ᱠᱚ ᱫᱚ ᱢᱟᱬᱟᱝ ᱠᱚᱫᱚ ᱛᱟᱦᱮᱸ ᱠᱟᱱ ᱛᱟᱦᱮᱸᱱᱟ, ᱞᱮᱠᱷᱟ ᱦᱚᱸ ᱞᱤᱧ ᱞᱮᱠᱷᱟ ᱞᱟᱫ ᱛᱟᱦᱮᱸᱫ ᱪᱚᱞᱞᱤᱥ ᱴᱤ ᱫᱷᱟᱹᱨᱤᱡ ᱞᱤ ᱞᱮᱠᱷᱟ ᱞᱮᱫ ᱛᱟᱦᱮᱸᱫ, ᱨᱟᱥᱛᱟ ᱥᱤᱫᱷ ᱛᱟᱦᱮᱸᱱᱟ᱾ ᱛᱤᱨᱵᱤ ᱢᱟᱱᱮ ᱟᱪᱩᱨ ᱵᱤᱭᱩᱨ ᱛᱟᱦᱮᱸᱜ ᱠᱟᱱ ᱜᱮᱭᱟ, ᱛᱚ ᱱᱤᱛᱟᱨ ᱫᱚ ᱯᱩᱨᱟᱹ ᱠᱚ ᱥᱤᱫᱷᱼᱟ ᱥᱮ ᱨᱟᱥᱛ ᱛᱟ ᱠᱚ ᱵᱮᱱᱟᱣ ᱮᱫ-ᱟ ᱱᱟᱣᱟᱱᱟᱜ ᱛᱚ ᱠᱟᱹᱴᱤᱡ, ᱠᱚᱢ ᱧᱚᱜ ᱠᱟᱱᱟ ᱱᱮᱛᱟᱨ ᱫᱚ ᱛᱚ ᱥᱮᱫᱟᱭ ᱜᱮ ᱵᱟᱵᱚᱱ ᱜᱷᱟᱰᱤ ᱠᱚ ᱞᱟᱹᱭᱟ ᱱᱮᱛᱟᱨ ᱫᱚ ᱵᱟᱝᱨᱤ ᱯᱚᱥᱤ ᱜᱷᱟᱴᱤ ᱫᱩᱣᱟᱹᱨ ᱥᱟᱬᱤ ᱜᱷᱟᱴᱤ ᱜᱮ ᱠᱚ ᱞᱟᱹᱭᱟ ᱱᱮᱛᱟᱨ ᱫᱚ,
ᱚ ᱥᱚᱛᱛᱤ ᱜᱮ ᱟᱫᱚ ᱵᱟᱦᱟᱱᱱᱚᱴᱤ ᱜᱷᱟᱴᱤ ᱛᱟᱦᱮᱸᱜ-ᱟ,
ᱦᱮᱸᱻᱦᱮᱸ ᱛᱟᱦᱮᱸ ᱠᱟᱱᱟ ᱥᱮᱫᱟᱭ ᱦᱚᱲ ᱠᱚ ᱞᱟᱹᱭ ᱛᱟᱦᱮᱱ ᱛᱚ ᱦᱮᱸ ᱛᱟᱦᱮᱸᱜ ᱠᱟᱱ ᱜᱮᱭᱟ, ᱜᱚᱲᱚᱢ ᱦᱟᱲᱟᱢ ᱜᱚᱲᱚᱢ ᱵᱩᱲᱰᱤ ᱛᱟᱠᱚ ᱠᱚ ᱥᱮᱱ ᱦᱮᱡ ᱞᱮᱱ ᱜᱮᱭᱟ ᱛᱟᱲᱟᱢ ᱠᱚᱛᱮ ᱥᱮᱫᱟᱭ ᱢᱟᱠᱚ ᱪᱟᱞᱟᱜ ᱛᱟᱦᱮᱸᱱ ᱛᱚ ᱧᱮᱞ ᱞᱟᱜᱼᱟ ᱠᱚ, ᱛᱟᱸᱦᱮᱜ ᱠᱟᱱ ᱜᱮᱭᱟ ᱦᱮᱸ ᱦᱮᱸ
ᱚᱸᱻ ᱟᱪᱪᱷᱟ ᱛᱟᱦᱚᱞᱮ ᱟᱯᱮ ᱥᱮᱫ ᱫᱚ ᱚᱞᱪᱤᱠᱤ ᱠᱚ ᱪᱮᱫᱠᱟ ᱢᱟᱱᱮ, ᱚᱞᱪᱤᱠᱤ ᱠᱚᱛᱮ ᱯᱟᱲᱦᱟᱜ ᱜᱮᱭᱟ ᱠᱚᱥᱮ ᱵᱟᱝ ᱜᱮ? ᱟᱛᱳ ᱫᱤᱥᱚᱢ ᱠᱚᱨᱮ,
ᱫᱚ ᱟᱹᱛᱩ ᱫᱤᱥᱚᱢ ᱠᱚᱨᱮ ᱞᱟᱹᱭ ᱞᱮᱠᱷᱷᱟ ᱫᱚ ᱱᱚᱸᱰᱮ ᱠᱷᱚᱱ ᱯᱟᱞᱮ ᱱᱚ ᱢᱚᱴᱟᱢᱩᱴᱤ ᱯᱚᱱᱨᱚ ᱠᱤᱞᱳᱢᱤᱴᱚᱨ ᱜᱟᱱ ᱦᱩᱭᱩᱜᱼᱟ ᱢᱤᱫ ᱴᱤᱡ ᱤᱥᱠᱩᱞ ᱢᱮᱱᱟᱜᱼᱟ ᱥᱟᱱᱛᱟᱲ ᱢᱤᱰᱤᱭᱚᱞ ᱤᱥᱠᱩᱞ ᱢᱮᱱᱟᱜᱼᱟ ᱢᱤᱰᱤᱭᱟᱢ ᱤᱥᱠᱩᱞ ᱢᱮᱱᱟᱜᱼᱟ ᱥᱮ ᱦᱮᱸ ᱚᱸᱰᱮ ᱜᱮ ᱢᱤᱫ ᱛᱤᱧ ᱢᱮᱱᱟ ᱟᱨ ᱚᱱᱠᱟ ᱢᱟ ᱵᱟᱠᱚ ᱯᱟᱲᱦᱟᱜᱼᱟ ᱱᱤᱛᱚᱜ ᱢᱟ ᱤᱱᱵᱷᱟᱨᱥᱤᱴᱤ ᱨᱮᱱ ᱱᱤᱛᱚᱜ ᱡᱟᱦᱟᱸ ᱛᱤᱱᱟᱹᱜ ᱠᱚᱞᱮᱡᱽ ᱢᱮᱱᱟᱜᱼᱟ ᱥᱮ, ᱡᱚᱛᱚ ᱨᱮ ᱦᱮᱰ ᱠᱟᱫᱟᱭ ᱱᱟᱦᱟᱜ ᱱᱤᱭᱟᱹ ᱫᱩ ᱦᱟᱡᱟᱨ ᱯᱚᱸᱪᱤᱥ ᱠᱷᱚᱱ, ᱛᱚ ᱦᱚᱸ ᱢᱤᱜᱴᱤᱡ ᱮᱸᱻ ᱢᱟᱱᱮ ᱛᱷᱟᱨᱰ ᱞᱮᱝᱜᱩᱭᱮᱡ ᱦᱤᱥᱟᱹᱵ ᱛᱮ ᱢᱤᱫᱴᱤᱡ ᱮ ᱫᱚᱦᱚ ᱠᱟᱫᱟ ᱱᱷᱟᱜ,
ᱚ ᱟᱪᱪᱷᱟ,
ᱟᱞᱮ ᱥᱮᱫ ᱫᱚ ᱦᱟᱸᱜ ᱱᱚᱜᱼᱚᱭ ᱠᱚᱞᱮᱡᱽ, ᱛᱚ ᱤᱭᱩᱱᱤᱵᱷᱟᱨᱥᱤᱴᱤ ᱠᱚ ᱡᱷᱚᱛᱚᱱᱟᱜ ᱜᱮ ᱢᱮᱱᱟᱜ ᱟᱠᱟᱜ ᱥᱩᱫᱩ ᱵᱤᱭᱮᱰ ᱛᱮᱫ ᱟᱹᱣᱨᱤ ᱠᱚ ᱪᱟᱹᱞᱩᱜᱼᱟ,
ᱟᱪᱪᱷᱟ ᱟᱪᱪᱷᱟ ᱟᱞᱮ ᱡᱚᱛᱚ ᱤᱱᱤᱵᱟᱨᱥᱤᱴᱤ ᱨᱮ ᱡᱟᱦᱟᱸ ᱛᱤᱱᱟᱹᱜ ᱤᱱᱴᱟᱨ ᱦᱩᱭᱮᱱ ᱜᱨᱮᱡᱩᱭᱮᱥᱚᱱ ᱥᱚᱱ ᱦᱩᱭᱮᱱ ᱯᱤᱡᱤ ᱦᱩᱭᱮᱱ ᱵᱟᱝ ᱵᱤᱭᱮᱰ ᱠᱩ ᱦᱩᱭᱮᱱ ᱢᱟᱱᱮ ᱥᱟᱱᱛᱟᱲ ᱫᱚ ᱢᱮᱱᱟᱜ ᱜᱮᱭᱟ ᱱᱟᱜ ᱱᱤᱛ
ᱚ ᱟ ᱢᱤᱰᱤᱭᱟᱢ ᱢᱤᱰᱤᱭᱟᱢ ᱦᱤᱥᱟᱹᱵ ᱛᱮᱫᱚ ᱦᱟᱸᱜ ᱵᱟᱹᱱᱩᱜᱼᱟ?
ᱢᱤᱰᱤᱭᱟᱢ ᱦᱤᱥᱟᱹᱵ ᱛᱮᱫᱚ ᱵᱟᱹᱱᱩᱜᱼᱟ ᱱᱟᱦᱟᱜ ᱱᱮᱛᱟᱨ ᱫᱚ ᱱᱮᱛᱟᱨ ᱫᱚ ᱞᱟᱹᱭ ᱞᱮᱠᱷᱟᱱ ᱫᱚ ᱵᱟᱝ ᱥᱮᱫᱟᱭ ᱠᱷᱚᱱᱜᱮ ᱵᱟᱹᱱᱩᱜᱼᱟ ᱱᱟᱦᱟᱜ, ᱛᱚ ᱱᱮᱛᱟᱨ ᱜᱮ ᱱᱟᱸᱜ ᱱᱮᱜ-ᱮ ᱠᱚ ᱮᱰ ᱤᱫᱤᱭᱮᱜᱼᱟ ᱱᱟᱜ ᱠᱟᱹᱴᱤᱡ ᱠᱟᱹᱴᱤᱡ
ᱟᱞᱮ ᱥᱮᱫ ᱫᱚ ᱢᱤᱰᱤᱭᱟᱢ ᱦᱤᱥᱟᱹᱵ ᱛᱮᱦᱚᱸ ᱢᱮᱱᱟᱜ ᱠᱟᱜᱼᱟ ᱦᱚᱸᱜᱼᱚᱭ ᱦᱟᱸᱜ, ᱮᱸ ᱯᱤᱡᱤ ᱠᱚᱦᱚᱸ ᱠᱚᱢᱯᱞᱤᱴ ᱠᱟᱫᱟ ᱠᱚ ᱢᱟᱱᱮ ᱯᱷᱟᱥᱴ ᱵᱮᱪ ᱠᱚᱫᱚ ᱦᱟᱸᱜ ᱠᱚᱢᱯᱞᱤᱴ ᱦᱩᱭ ᱠᱟᱱᱟ ᱤᱱᱟᱹ ᱯᱚᱨᱮ ᱥᱮᱠᱮᱱᱰ ᱵᱮᱪ ᱦᱟᱸᱜ ᱪᱟᱞᱟᱜ ᱠᱟᱱᱟ ᱚᱱᱟ ᱦᱚᱸ ᱠᱚᱢ, ᱯᱞᱤᱴ ᱦᱩᱭ ᱠᱟᱱᱟ ᱟᱫᱚ ᱦᱟᱸᱜ ᱵᱤᱭᱮᱰ ᱵᱟᱠᱷᱨᱟ ᱡᱟᱦᱟᱸ ᱨᱮ, ᱠᱚ ᱯᱟᱲᱦᱟᱸᱜ ᱱᱤᱛᱚᱜ ᱦᱚᱸ ᱟᱹᱣᱨᱤᱜᱼᱟ, ᱠᱨᱚᱢ ᱪᱮᱥᱴᱟ ᱫᱚ ᱪᱮᱥᱴᱟ ᱫᱚ ᱡᱳᱨ, ᱥᱩᱨ ᱜᱮ ᱮᱸ ᱦᱩᱭᱩᱜ ᱠᱟᱱ ᱜᱮᱭᱟ ᱡᱮ ᱵᱤᱭᱮᱰ ᱠᱚᱞᱮᱡ ᱦᱤᱭᱩᱜ ᱢᱟ ᱢᱮᱱᱛᱮ ᱾
ᱱᱤᱭᱟᱹ ᱛᱤ ᱱᱤᱭᱟᱹᱛᱮ ᱮᱱᱠᱷᱟᱱ ᱟᱹᱵᱤᱱ ᱫᱚ ᱚᱠᱟ ᱵᱮᱧᱪ ᱵᱤᱱ ᱯᱟᱲᱟᱣ ᱠᱟᱱᱟ ᱯᱷᱟᱥ ᱴᱮᱥ ᱥᱮ ᱥᱮᱠᱮᱱᱰ ᱴᱮ?
ᱟᱞᱤᱧ ᱫᱚ ᱥᱮᱠᱮᱱ ᱵᱮᱧᱪ ᱦᱮᱸ ᱾
ᱯᱤᱡᱤ ᱮᱜᱼᱟ ᱵᱮᱱ? ᱦᱮᱸ ᱦᱮᱸ ᱾
ᱦᱮᱸ ᱦᱮᱸ ᱥᱮᱠᱮᱱᱰ ᱵᱮᱧᱪ ᱾
ᱟᱪᱪᱷᱟ ᱟᱪᱪᱷᱟ ᱦᱮᱸ ᱛᱚᱵᱮ ᱫᱩᱥᱨᱟ ᱞᱟᱝ ᱜᱟᱞᱚᱪᱟ ᱱᱟᱜ ᱦᱮᱸ ᱾ ᱚᱠᱛᱚ ᱠᱚ ᱢᱟ ᱵᱤᱞᱚᱢ ᱤᱭᱟᱹ ᱯᱚᱞᱚᱢ ᱤᱫᱤ ᱠᱟᱱᱟ ᱱᱟᱜ ᱾
ᱟᱪᱪᱷᱟ ᱴᱷᱤᱠ ᱜᱮᱭᱟ ᱾
ᱦᱮᱞᱚ ᱦᱮᱸ ᱯᱚᱨᱮ ᱛᱮ ᱱᱟᱜ ᱞᱤᱧ ᱦᱮᱸ
ᱴᱷᱤᱠ ᱜᱮᱭᱟ ᱾